ᱦᱮᱸ ᱡᱚᱦᱟᱨ ᱜᱮ, ᱠᱷᱚᱵᱚᱨ ᱠᱚ ᱪᱮᱫ ᱞᱮᱠᱟ?
ᱦᱮᱸ ᱡᱚᱦᱟᱨ ᱜᱤ ᱾ ᱦᱮᱞᱳ ᱟᱸᱡᱚᱢ ᱧᱟᱢ ᱮᱫᱟᱵᱮᱱ?
ᱦᱮᱞᱳ ᱦᱮᱸ ᱦᱮᱸ ᱮᱵᱟᱨ ᱟᱸᱡᱚᱢᱚᱜ ᱠᱟᱱᱟ ᱦᱮᱸ, ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾ ᱫᱤᱭᱮ ᱠᱷᱚᱵᱚᱨ ᱠᱚ ᱪᱮᱫ ᱞᱮᱠᱟ?
ᱦᱮᱸ ᱟᱹᱰᱤ ᱱᱟᱯᱟᱭ ᱥᱟᱹᱜᱩᱱ ᱥᱮᱛᱟᱜ ᱾
ᱦᱮᱸ, ᱦᱮᱸ ᱥᱟᱹᱜᱩᱱ ᱥᱟᱛᱟᱜ ᱮᱠᱫᱚᱢ, ᱫᱟᱜ ᱮᱫᱟᱭ ᱥᱮ ᱵᱟᱝ ᱛᱚᱵᱮ?
ᱦᱮᱸ ᱫᱟᱜ ᱮᱫ ᱠᱟᱱ ᱜᱮᱭᱟ ᱟᱨ ᱚᱱᱛᱮ ᱜᱤ ᱾
ᱦᱮᱸ ᱱᱚᱱᱛᱮ ᱦᱚᱛᱚ ᱚᱱᱠᱟᱜᱮ ᱾ ᱮᱠᱫᱚᱢ ᱥᱮᱛᱟᱜ ᱠᱷᱚᱱ ᱜᱮ ᱟᱨᱟᱢᱵᱚ ᱠᱟᱫᱟᱭ, ᱮᱠᱷᱚᱱ ᱪᱮᱫ ᱞᱮᱠᱟ ᱚᱱᱛᱮ ᱚᱱᱛᱮ ᱠᱷᱚᱵᱽᱨᱟ ᱠᱷᱚᱵᱚᱨ ᱠᱚ ᱡᱚᱛᱚ ᱵᱷᱟᱜᱮ ᱜᱮᱭᱟ ᱛᱚ?
ᱦᱮᱸ ᱡᱚᱛᱚ ᱜᱮ ᱴᱷᱤᱠ ᱴᱷᱟᱠ ᱜᱮᱭᱟ ᱾
ᱫᱚᱢᱮ ᱜᱮ ᱫᱟᱜ ᱡᱟᱹᱲᱤᱭᱟᱫᱟᱭ, ᱚᱱᱛᱮ ᱨᱚᱦᱚᱭ ᱠᱚ ᱮᱦᱚᱵ ᱟᱠᱟᱱᱟ ᱥᱮ ᱵᱟᱝ?
ᱦᱮᱸ ᱮᱛᱚᱦ ᱦᱩᱭ ᱟᱠᱟᱱᱟ ᱛᱷᱚᱲᱟ ᱛᱷᱚᱲᱟ ᱛᱷᱚᱲᱟ ᱾
ᱦᱟᱭ ᱥᱟᱱᱟᱢ ᱟᱹᱣᱨᱤ ᱨᱚᱦᱚᱭ ᱫᱚ ᱟᱹᱣᱨᱤᱭᱟ, ᱱᱚᱣᱟ ᱡᱟ ᱫᱟᱜ ᱮᱫᱟᱭ ᱛᱮᱦᱮᱱ ᱱᱟᱜ ᱫᱟᱜ ᱡᱟᱹᱲᱤ ᱠᱮᱫᱟ ᱫᱟᱜ ᱡᱟᱹᱲᱤᱭᱟᱭ ᱛᱟᱦᱚᱞᱮ ᱛᱚ ᱵᱮᱥ ᱵᱷᱟᱭ ᱜᱮ ᱦᱩᱭᱩᱜᱼᱟ ᱾ ᱠᱤᱱᱛᱩ ᱱᱤᱛᱚᱜ ᱫᱚ ᱤᱧᱟᱜ ᱠᱷᱚᱱᱟᱜ ᱥᱚᱢᱚᱭ ᱡᱟᱭᱜᱟ ᱨᱮᱫᱚ ᱢᱟ ᱨᱚᱦᱚᱭ ᱵᱟᱲᱟᱣ ᱟᱠᱟᱜᱼᱟ ᱠᱚ ᱾ᱡᱟᱠ ᱱᱚᱰᱮ ᱜᱮ ᱪᱮᱫ ᱮ ᱪᱤᱠᱟᱹᱭ ᱮᱫᱟᱭ ᱮᱢᱱᱤ ᱟᱫᱚ ᱞᱟᱹᱭ ᱛᱚ ᱵᱟᱝ ᱜᱟᱱᱚᱜ ᱟᱨ ᱡᱩᱫᱤ ᱵᱟᱭ ᱫᱟᱜ ᱡᱟᱹᱲᱤ ᱟᱨᱚ ᱵᱟᱝ ᱦᱩᱭᱩᱜᱼᱟ ᱾ ᱟᱹᱵᱤᱱ ᱥᱮᱱ ᱫᱚ ᱵᱚᱫᱷᱦᱚᱭ ᱚᱱᱟ ᱮᱸ ᱢᱚᱴᱟᱢᱩᱴᱤ ᱟᱹᱰᱤ ᱜᱮ ᱦᱩᱭ ᱠᱟᱱᱟ ᱥᱮ ᱢᱮᱫ ᱥᱮ ᱵᱟᱝ, ᱨᱚᱦᱚᱭ ᱠᱟᱹᱢᱤ ᱠᱚᱫᱚ? ᱢᱤᱫ ᱵᱟᱨ ᱛᱚᱞᱟ ᱠᱚ ᱵᱟᱹᱭᱥᱟᱹᱣ ᱠᱟᱜᱼᱟ ᱥᱮ ᱵᱟᱝ?
ᱵᱟᱝᱟ, ᱱᱚᱸᱜᱼᱚᱭ ᱛᱚ ᱥᱩᱨᱩ ᱦᱩᱭ ᱠᱟᱱᱟ ᱦᱟᱸᱜ ᱵᱟᱨᱯᱮ ᱫᱤᱱ ᱠᱷᱚᱡ ᱾
ᱟᱞᱮ ᱥᱮᱱ ᱫᱚ ᱮᱠᱷᱚᱱᱳ ᱪᱮᱫ ᱦᱚᱸ ᱮᱠᱷᱚᱱᱳ ᱟᱹᱣᱨᱤ ᱦᱩᱭᱩᱜ-ᱟ᱾
ᱛᱟᱞᱮ ᱚᱱᱛᱮ ᱫᱚ ᱥᱤ ᱠᱩᱫᱮ ᱦᱟᱸ ᱢᱮᱱᱫᱟᱞᱤᱧ ᱥᱤ ᱠᱚᱫᱚ ᱛᱟᱦᱞᱮ ᱪᱮᱫ ᱴᱨᱟᱠᱴᱟᱨ ᱛᱮᱜᱤ ᱥᱮ ᱱᱟᱦᱮᱞ ᱛᱮᱜᱤ?
ᱚ ᱵᱟᱝ ᱱᱮᱛᱟᱨ ᱫᱚ ᱟᱫᱚ ᱩᱸᱻ ᱢᱟᱱᱮ ᱚᱛᱛᱟᱫᱷᱩᱱᱤᱠ ᱞᱟᱹᱭ ᱜᱟᱱᱚᱜ-ᱟ ᱡᱮ ᱟᱹᱰᱤ ᱰᱮᱵᱷᱞᱚᱯ ᱠᱟᱱᱟ ᱚᱱᱟ ᱠᱷᱟᱹᱛᱤᱨ ᱛᱮ ᱟᱫᱚ ᱞᱟᱦᱟ ᱞᱮᱠᱟ ᱫᱚ ᱡᱮ ᱰᱟᱹᱝᱨᱤ ᱦᱟᱛᱮᱫ ᱡᱮ ᱱᱟᱦᱮᱞ ᱟᱛᱮᱫ ᱠᱚ ᱥᱤᱭᱟ,
ᱢᱟᱴᱷ ᱨᱮᱠᱚ ᱥᱮᱱᱚᱜ-ᱟ ᱥᱤᱭᱟᱠᱚ ᱥᱟᱨᱟᱫᱤᱱ ᱜᱮ, ᱠᱤᱱᱛᱩ ᱱᱮᱭᱟ ᱱᱮᱛᱟᱨ ᱫᱚ ᱚᱱᱟ ᱥᱚᱵ‌ ᱟᱫᱚ ᱟᱹᱰᱤ ᱜᱮ ᱪᱮ ᱯᱨᱟᱭ ᱞᱟᱹᱭ ᱜᱟᱱᱚᱜ-ᱟ ᱡᱮ ᱪᱟᱵᱟ ᱟᱠᱟᱱᱟ᱾ ᱢᱟᱱᱮ ᱱᱟᱦᱮᱞ ᱥᱤ ᱫᱚ ᱥᱩᱫᱩ ᱢᱟᱛᱛᱨᱚ ᱮᱸ ᱟᱹᱵᱤᱱ ᱥᱮᱱ ᱫᱚ ᱵᱳᱫᱷᱚᱭ ᱚᱱᱮ ᱡᱟᱦᱟᱸ ᱫᱚᱵᱚ ᱞᱟᱹᱭᱟ ᱛᱚ ᱟᱹᱞᱩ ᱠᱚ ᱦᱩᱭᱩᱜ ᱜᱮᱭᱟ ᱥᱮ ᱵᱟᱝ ᱠᱤ ᱡᱟᱹᱱᱤ ᱚᱱᱠᱟ,
ᱦᱮᱸ
ᱮᱸᱻ ᱟᱞᱮᱥᱱ ᱫᱚ ᱫᱚᱢᱮ ᱟᱞᱩ ᱪᱟᱥ ᱠᱚ ᱦᱩᱭᱩᱜ ᱜᱮᱭᱟ ᱛᱚ ᱟᱫᱚ, ᱱᱚᱣᱟ ᱠᱚᱲᱮᱜ ᱫᱚ ᱳᱭ ᱥᱚᱢᱚᱭᱴᱟᱜ ᱜᱮ ᱚᱱᱟ ᱱᱟᱦᱮᱞ ᱴᱟᱜ ᱫᱚ ᱠᱷᱩᱵ ᱯᱨᱚᱭᱳᱡᱚᱱᱚᱜ ᱜᱮᱭᱟ᱾ ᱰᱟᱝᱨᱤ ᱚᱨ ᱱᱟᱦᱮᱞ ᱵᱟ ᱡᱮ ᱮᱢᱚᱱ ᱮᱠᱷᱚᱱ ᱮᱢᱚᱱᱚᱜᱚ ᱠᱟᱹᱴᱤᱡ ᱠᱟᱹᱴᱤᱡ ᱱᱟᱦᱮᱞ ᱠᱚ ᱵᱮᱱᱟᱣᱫᱟ ᱡᱟᱦᱟᱸ ᱫᱚ ᱚᱱᱮ ᱵᱟᱲᱦᱚᱲ ᱠᱤᱱᱝᱠᱟ ᱢᱤᱫᱦᱚᱲᱮ ᱜᱚᱦᱚᱲᱟᱭ ᱢᱤᱫᱦᱚᱲ ᱥᱟᱵ ᱠᱟᱜ ᱟᱭ,
ᱦᱮᱸ
ᱛᱟᱣ ᱨᱮᱦᱚᱸ ᱩᱱ ᱡᱚᱠᱷᱚᱡ ᱫᱚ ᱟᱹᱞᱩ ᱡᱚᱦᱚᱜ ᱫᱚ ᱪᱟᱹᱞᱩ ᱛᱟᱦᱮᱱ ᱜᱮᱭᱟ ᱵᱟᱠᱷᱟᱡ ᱱᱤᱭᱟᱹ ᱥᱚᱢᱚᱭ ᱫᱚ ᱵᱟᱝ ᱱᱤᱭᱟᱹ ᱥᱚᱢᱚᱭ ᱫᱚ ᱮᱠᱷᱚᱱ ᱦᱩᱭ ᱠᱟᱱᱟ ᱠᱷᱚᱱ ᱴᱟᱠᱴᱟᱨ ᱨᱮ ᱴᱟᱱᱟᱣ ᱯᱷᱟᱞ ᱢᱮᱱᱟᱜ-ᱟ ᱨᱳᱴᱟᱨ ᱢᱮᱱᱟᱜ-ᱟ, ᱠᱚᱭᱮᱠ ᱤᱭᱟᱹ ᱢᱚᱫᱽᱫᱷᱮ ᱡᱷᱟᱴ ᱠᱚᱲᱮ ᱠᱚ ᱠᱚᱨᱟᱣ ᱜᱚᱜ ᱠᱟᱜ-ᱟ᱾
ᱟᱫᱚ ᱱᱚᱠᱟ ᱡᱩᱫᱤ ᱱᱚᱠᱟ ᱱᱚᱠᱟ ᱦᱚᱸ ᱡᱩᱫᱤ ᱴᱨᱟᱠᱴᱟᱨ ᱛᱮᱵᱚᱱ ᱤᱭᱟᱹᱭᱟ ᱛᱟᱦᱞᱮ ᱱᱟᱦᱮᱞ ᱠᱩᱭ ᱢᱟᱵᱩᱱ ᱦᱤᱲᱤᱧ ᱩᱛᱟᱹᱨᱟ ᱟᱥᱛᱮ ᱟᱥᱛᱮ ᱟᱩᱚ ᱢᱟ᱾
ᱦᱮᱸ ᱦᱮᱸ ᱦᱮᱸ ᱦᱮᱸ ᱚᱱᱠᱟ ᱜᱮ ᱦᱳᱭᱳᱜ ᱠᱟᱱᱟ ᱛᱚ ᱢᱟᱱᱮ ᱮᱠᱫᱚᱢ ᱜᱮ ᱟᱫᱚ ᱪᱮᱫ ᱦᱚᱸ ᱵᱟᱝ ᱤᱭᱟᱹᱜ-ᱟ
ᱦᱩᱸ
ᱦᱳᱭᱳᱜ-ᱟ
ᱦᱮᱸ ᱟᱫᱚ ᱛᱟᱦᱞᱮ
ᱞᱟᱹᱭ ᱵᱤᱱ
ᱮᱸ ᱢᱮᱱᱫᱟᱞᱤᱧ ᱛᱟᱦᱞᱮ ᱱᱚᱣᱟ ᱢᱟᱱᱮ ᱦᱩᱲᱩ ᱫᱚ ᱪᱤᱜ ᱦᱩᱲᱩ ᱯᱮ ᱨᱚᱦᱚᱭ ᱛᱟᱦᱮᱸ ᱚᱱᱛᱮ ᱫᱚ?
ᱚ ᱟᱞᱮ ᱥᱮᱱ ᱫᱚ ᱵᱟᱹᱭ ᱢᱮᱱᱟᱜ-ᱟ ᱥᱚᱨᱱᱚ ᱢᱮᱱᱟᱜ-ᱟ᱾ ᱟᱪᱪᱷᱟ ᱯᱷᱤᱯᱴᱤ ᱢᱮᱱᱟᱜ-ᱟ ᱟᱵᱟᱨ ᱦᱚᱸᱜ-ᱚᱭ ᱡᱚ ᱦᱟ ᱡᱚᱭᱟ ᱨᱚᱛᱱᱟ ᱠᱚ ᱛᱟᱦᱮᱸ ᱠᱟᱱᱟ ᱚᱱᱟ ᱠᱚ ᱵᱟᱫ ᱠᱟᱛᱮᱫ ᱱᱮᱛᱟᱨᱟ ᱛᱚ ᱱᱟᱣᱟ ᱱᱟᱣᱟ ᱟᱨᱚ ᱡᱟᱦᱟᱸ ᱤᱛᱟᱹ ᱠᱚ ᱨᱟᱠᱟᱵ ᱠᱟᱱᱟ, ᱚᱱᱟ ᱵᱟᱠᱷᱨᱟ ᱛᱮ ᱢᱟᱱᱮ ᱞᱟᱹᱭ ᱜᱟᱱᱚᱜ-ᱟ ᱟᱵᱚ ᱫᱚ ᱟᱹᱵᱤᱱᱟᱜ ᱯᱨᱚᱛᱷᱚᱢ ᱨᱮᱜᱮ ᱠᱟᱹᱴᱤᱡ ᱞᱤᱧ ᱠᱩᱞᱤᱭᱮᱫ ᱵᱤᱱᱟ ᱵᱮᱝᱜᱚᱞ
ᱦᱮᱸ ᱞᱮ
ᱵᱮᱝᱜᱚᱞ ᱛᱚ ᱮᱭ ᱠᱟᱨᱚᱱ ᱦᱩᱭᱩᱜ ᱠᱟᱱᱟ ᱟᱞᱮ ᱟᱞᱮ ᱫᱚ ᱦᱩᱭᱩᱜ ᱠᱟᱱᱟᱞᱮ ᱮᱠᱫᱚᱢ ᱞᱟᱹᱭ ᱜᱟᱱᱚᱜ-ᱟ ᱡᱮ ᱟᱵᱚᱣᱟᱜ ᱡᱟᱦᱟᱸᱛᱟᱜ ᱚᱱᱮ ᱢᱮᱱ ᱥᱟᱦᱟᱨ ᱱᱟᱜᱟᱨ ᱚᱱᱟ ᱥᱩᱨ ᱥᱩᱨ ᱜᱮ ᱟᱞᱮ ᱫᱚ ᱢᱟᱱᱮ ᱚᱸᱰᱮ ᱠᱷᱚᱡ ᱳᱭ ᱠᱷᱩᱵ ᱵᱮᱥᱤ ᱦᱚᱞᱮ ᱟᱞᱮ ᱫᱚ ᱳ ᱯᱚᱸᱭᱥᱚᱴᱴᱤ, ᱥᱳᱚᱛᱛᱨ ᱠᱤᱞᱳᱢᱤᱴᱟᱨ ᱢᱚᱫᱽᱷᱮ ᱟᱞᱮ ᱫᱚ ᱮᱠᱫᱚᱢ ᱯᱨᱟᱭ ᱥᱩᱨ ᱜᱮ ᱟᱫᱚ ᱚᱱᱠᱟ ᱞᱮᱠᱟᱛᱮ ᱟᱞᱮ ᱥᱮᱱ ᱫᱚ ᱢᱟᱱᱮ ᱦᱩᱲᱩ ᱫᱚ ᱞᱟᱹᱭ ᱜᱟᱱᱚᱜᱼᱟ ᱢᱟᱱᱮ ᱯᱨᱟᱭ ᱡᱚᱛᱚ ᱨᱚᱠ ᱨᱚᱛᱱᱟ ᱢᱮᱱᱟᱜᱼᱟ ᱛᱟᱨᱯᱚᱨᱮ ᱟᱹᱵᱤᱱᱟᱜ ᱯᱷᱤᱯᱴᱤ ᱢᱮᱱᱟᱜᱼᱟ᱾ ᱟᱪᱪᱷᱟ ᱢᱤᱱᱤᱠᱤᱴ ᱢᱮᱱᱟᱜᱼᱟ ᱥᱚᱨᱱᱚ ᱢᱮᱱᱟᱜᱼᱟ ᱟᱫᱚ ᱱᱮᱛᱟᱨ ᱫᱚ ᱞᱟᱦᱟ ᱞᱮᱠᱟ ᱵᱩᱞᱮᱴ ᱫᱚ ᱠᱷᱩᱵ ᱠᱚᱢ ᱟᱪᱪᱷᱟ ᱚᱱᱟ ᱥᱟᱝᱛᱮ ᱟᱨᱚ ᱢᱮᱱᱟᱜᱼᱟ ᱚᱜᱼᱚᱭ ᱡᱟᱦᱟᱸ ᱫᱚᱵᱚᱱ ᱯᱟᱭᱮᱥ ᱯᱟᱭᱮᱥ ᱪᱟᱣᱞᱮ ᱡᱟᱦᱟᱸ ᱫᱚ ᱚᱱᱮ ᱟᱫᱷᱮᱠ ᱦᱤᱲᱤᱧᱚᱜ ᱠᱟᱱᱟ ᱠᱟᱹᱴᱤᱡ ᱠᱟᱹᱴᱤᱡ ᱦᱳᱲᱳ ᱦᱩᱭᱩᱜ ᱜᱮᱭᱟ ᱚᱱᱟ ᱦᱚᱸᱵᱚᱱ ᱪᱟᱥᱮᱜ ᱜᱮᱭᱟ ᱞᱟᱦᱟ ᱠᱷᱚᱡ ᱫᱚ ᱟᱨ ᱞᱟᱦᱟᱛᱮ ᱡᱮᱢᱚᱱ ᱢᱟᱱᱮ ᱥᱮᱨᱢᱟᱨ ᱨᱮ ᱢᱤᱫ ᱫᱷᱟᱣ ᱦᱩᱭ ᱠᱚᱜᱼᱟ ᱡᱩᱫᱤ ᱫᱟᱜᱟᱭ ᱛᱚ ᱦᱩᱭᱩᱜᱼᱟ ᱟᱨ ᱵᱟᱝᱠᱷᱟᱱ ᱵᱟᱝ ᱦᱩᱭᱩᱜᱼᱟ, ᱚᱱᱮ ᱚᱱᱠᱟ ᱡᱟᱦᱟᱸ ᱥᱤᱥᱴᱮᱢ ᱛᱟᱦᱮᱸᱱᱮᱱᱟ ᱱᱮᱛᱟᱨ ᱫᱚ ᱟᱫᱚ ᱚᱱᱟ ᱫᱚ ᱵᱟᱹᱱᱩᱜᱼᱟ᱾ ᱟᱹᱵᱤᱱ ᱥᱮᱫ ᱫᱚ ᱪᱮᱫ ᱞᱮᱠᱟ ᱛᱟᱦᱟᱞᱮ?
ᱦᱮᱸ ᱱᱚᱛᱮ ᱫᱚ ᱚᱱᱮ ᱢᱤᱫᱴᱮᱱ ᱜᱮᱠᱚ ᱨᱚᱦᱚᱭᱟ ᱱᱤᱛᱚᱜ ᱫᱚ ᱥᱚᱨᱱᱚ ᱜᱤ᱾
ᱟᱪᱪᱷᱟ ᱟᱨ ᱦᱚᱸᱜᱼᱚᱭ ᱱᱤᱭᱟᱹ ᱥᱚᱢᱚᱭ ᱜᱮ ᱢᱟᱱᱮ ᱥᱮᱨᱢ ᱨᱮ ᱵᱟᱨ ᱫᱷᱟᱣ ᱦᱳᱭᱳᱜ ᱜᱮᱭᱟ ᱨᱚᱦᱚᱭ ᱥᱮ ᱢᱤᱫ ᱫᱷᱟᱣ ᱜᱮ?
ᱦᱮᱸ ᱢᱤᱫ ᱫᱷᱟᱣ ᱜᱮ᱾ ᱱᱚᱛᱮ ᱫᱚ, ᱦᱮᱸ ᱟᱫᱚ ᱟᱫᱚ ᱦᱮᱸ ᱞᱟᱹᱭᱵᱮᱱ?
ᱚ ᱞᱟᱹᱭ ᱫᱟᱞᱤᱧ ᱛᱟᱦᱚᱞᱮ ᱦᱚᱜᱼᱚᱭ ᱡᱮ ᱟᱞᱩ ᱟᱞᱩ ᱪᱟᱥ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱚᱜᱚᱭ ᱱᱤᱛᱚ ᱡᱮᱢᱚᱱ ᱦᱩᱲᱩ ᱠᱩ ᱤᱭᱟᱹ ᱵᱟᱲᱟ ᱠᱟᱛᱮᱜ ᱨᱟᱠᱟᱵ ᱵᱟᱲᱟ ᱦᱩᱭᱩᱜᱼᱟ ᱛᱟᱯᱚᱨ ᱫᱚ ᱥᱟᱹᱵᱡᱤ ᱠᱚᱭ ᱪᱟᱥ ᱦᱩᱭᱩᱜ-ᱟ ᱟᱹᱞᱩ ᱠᱩᱭ᱾ ᱴᱟᱢᱟᱴᱳᱚᱞ ᱠᱩᱭᱩᱜ ᱵᱮᱸᱜᱟᱲ ᱠᱩᱭᱩᱜ ᱚᱱᱟ ᱠᱩᱭ ᱟᱨ ᱱᱮᱛᱟᱨ ᱦᱚᱸ ᱡᱩᱫᱤ ᱚᱱᱟ ᱠᱩᱭ ᱦᱮᱸ ᱦᱮᱸ ᱵᱚᱨ ᱡᱫᱤ ᱟᱵᱩ ᱦᱚ ᱡᱩᱫᱤ ᱱᱮᱛᱟᱨ ᱱᱟᱜ ᱫᱚ ᱵᱟᱵᱩ ᱨᱚᱦᱚᱭᱟ ᱛᱚ ᱥᱟᱵᱽᱡᱤ ᱨᱮᱱᱟᱜ ᱦᱚᱸ ᱫᱟᱢ ᱠᱚ ᱡᱟ ᱰᱷᱤᱨ ᱠᱟᱱᱟ᱾ ᱦᱟᱱᱟ ᱦᱚᱸ ᱡᱚᱢ ᱢᱩᱥᱠᱤᱞ ᱜᱮᱭᱟ ᱵᱟᱡᱟᱨ ᱠᱚᱨᱮ ᱦᱚᱸ ᱟᱨ ᱚᱱᱟ ᱠᱚᱭ ᱦᱚᱸ ᱟᱨ ᱵᱟᱡᱟᱨ ᱨᱮᱱᱟᱜ ᱥᱚᱵᱡᱤ ᱫᱚ ᱚᱠᱟᱞᱮᱠᱟ ᱩᱱᱠᱩ ᱫᱚ ᱨᱟᱱ ᱤᱭᱟᱹ ᱛᱮᱠᱚ ᱢᱤᱫ ᱛᱤᱱ ᱵᱟᱨ ᱛᱮᱜᱮ ᱠᱚ ᱞᱟᱹᱴᱩ ᱜᱚᱞᱟ ᱫᱟᱨᱤ ᱜᱚᱞᱚ ᱠᱚ ᱟᱨ ᱟᱵᱚ ᱱᱤᱡᱮ ᱛᱮᱵᱚ ᱨᱚᱦᱚᱭ ᱞᱮᱠᱷᱟᱡ ᱫᱚ ᱢᱤᱜ ᱢᱟᱥ ᱞᱟᱜᱟᱜᱼᱟ ᱚᱱᱟ ᱚᱱᱮ ᱚᱱᱟ ᱨᱮᱫᱚ ᱟᱵᱩ ᱛᱮᱵᱩ ᱨᱚᱦᱚᱭ ᱠᱟᱫᱟ ᱥᱮ᱾ ᱥᱚᱨᱤᱨ ᱫᱚ ᱩᱱᱟᱹᱜ ᱫᱚ ᱵᱟᱝ ᱠᱷᱚᱛᱤᱜ ᱛᱟᱵᱚᱱᱟ ᱟᱨ ᱥᱚᱵᱡᱤ ᱵᱟᱡᱟᱨ ᱨᱮᱱᱟᱜ ᱵᱚᱱ ᱦᱟᱛᱟᱣ ᱠᱷᱟᱡ ᱫᱚ ᱚᱱᱟ ᱫᱚ ᱨᱟᱱ ᱤᱭᱟᱹ ᱛᱮᱠᱚ ᱦᱟᱛᱟᱣᱟ ᱥᱮ ᱤᱭᱟᱹᱭᱟᱠᱩ ᱞᱟᱹᱴᱩᱭ ᱭᱟᱠᱚ᱾ ᱚᱱᱟ ᱫᱚᱵᱚᱱ ᱡᱚᱞ ᱞᱮᱠᱷᱟᱡ ᱫᱚ ᱥᱚᱨᱤᱨ ᱠᱩ ᱠᱷᱚᱛᱤᱜ ᱛᱟᱵᱚᱱᱟ
ᱦᱮᱸ ᱥᱮᱛᱚ ᱚᱵᱚᱥᱥᱳᱭ ᱟᱨ ᱱᱮᱛᱟᱨ ᱫᱚ ᱱᱮᱛᱟᱨ ᱫᱚ ᱱᱮᱛᱟᱨ ᱨᱮᱱ, ᱱᱮᱛᱟᱨ ᱨᱮᱱ ᱢᱟᱹᱱᱢᱤ ᱫᱚ ᱞᱟᱹᱭ ᱜᱟᱱᱚᱜᱼᱟ ᱡᱮ ᱯᱨᱟᱭ ᱮᱭᱴ ᱴᱤ ᱯᱟᱨᱥᱮᱱ ᱢᱟᱹᱱᱢᱤ ᱠᱚ ᱢᱟᱱᱮ ᱮᱭᱤᱴᱤ ᱯᱟᱨᱥᱮᱱ ᱢᱟᱹᱱᱢᱤ ᱫᱚ ᱮᱠᱷᱚᱱ ᱢᱟᱱᱮ ᱚᱱᱟ ᱠᱚᱫᱚ ᱵᱟᱠᱚ ᱵᱩᱡ ᱮᱫᱟ᱾ ᱩᱝᱠᱩ ᱫᱚ ᱮᱠᱫᱚᱢ ᱮ ᱩᱱᱠᱩ ᱫᱚᱠᱚ ᱧᱮᱞ ᱮᱫᱟ ᱡᱮ ᱮᱠᱫᱚᱢ ᱠᱷᱩᱵ ᱥᱩᱱᱫᱚᱨ ᱧᱮᱞᱚᱜᱚᱜ ᱠᱟᱱᱟ ᱟᱹᱰᱤ ᱢᱚᱸᱡᱽ᱾ ᱧᱮᱞᱚᱜᱚᱜ ᱠᱟᱱᱟ ᱵᱮᱥ ᱵᱷᱟᱜᱮ ᱛᱟᱡᱟᱼᱼ ᱚᱯᱟᱨᱟ ᱧᱮᱞᱚᱜ ᱠᱟᱱᱟ ᱚ ᱜᱮᱮ ᱵᱳᱫᱷᱚᱭ ᱠᱷᱩᱵ ᱵᱷᱟᱜᱮ ᱜᱮᱭᱟ ᱚᱱᱟ᱾ ᱠᱚ ᱦᱟᱛᱟᱣ ᱮᱟ ᱮᱠᱫᱚᱢ ᱟᱨ ᱧᱮᱞᱚᱜᱚᱜᱼᱟ ᱡᱟᱦᱟᱸ ᱡᱟᱦᱟᱸᱼᱼ ᱡᱚ ᱨᱮ ᱟᱹᱵᱤᱱ ᱡᱟᱦᱟᱱ ᱜᱮ ᱥᱚᱵᱽᱡᱤ ᱦᱳᱠ ᱟᱹᱞᱩ ᱦᱳᱠᱼᱼ ᱡᱟᱦᱟᱱᱟᱜ ᱯᱷᱚᱞ ᱜᱮ ᱦᱩᱭ ᱡᱟᱹᱱᱤᱡ ᱡᱟᱼᱼ ᱡᱟᱦᱟᱸ ᱨᱮ ᱢᱟᱱᱮ ᱦᱚᱭᱛᱚ ᱛᱤᱡᱩ ᱢᱮᱱᱟᱜᱼᱟ ᱚᱱᱟ ᱫᱚᱠᱚ ᱜᱤᱰᱤ ᱠᱟᱜᱼᱟ᱾
ᱡᱮ ᱴᱷᱤᱠᱭᱟ᱾
ᱮᱠᱫᱚᱢ ᱢᱟᱱᱮ ᱠᱟᱨᱚᱱ ᱦᱩᱭᱩᱜ ᱠᱟᱱᱟ᱾ ᱡᱮ ᱚᱱᱟ ᱫᱚ ᱚᱱᱮ ᱚᱱᱟ ᱫᱚ ᱛᱮᱡᱩ ᱠᱟᱱᱟᱭ ᱛᱡᱩ ᱤᱭᱟᱹ ᱵᱟᱠᱚ ᱛᱟᱦᱮᱱᱟ ᱠᱟᱨᱚᱱ ᱦᱩᱭᱩᱜ ᱠᱟᱱᱟᱼᱼ ᱛᱤᱡᱩ ᱫᱚ ᱵᱟᱠᱚ ᱛᱟᱦᱮᱱᱟ ᱚᱠᱟᱴᱟᱜ ᱨᱮ ᱡᱟᱦᱟᱸᱴᱟᱜ ᱨᱮ ᱨᱟᱱ ᱫᱚᱢᱮ ᱵᱚᱞᱚ ᱟᱠᱟᱱᱟ᱾
ᱦᱮᱸ
ᱨᱟᱱ ᱫᱚ ᱚᱱᱟᱴᱟᱜ ᱜᱮ ᱛᱤᱡᱩ ᱫᱚ ᱵᱟᱠᱚ ᱵᱚᱞᱚᱱᱟ ᱚᱱᱮ ᱚᱱᱠᱟ ᱥᱤᱥᱴᱮᱢ
ᱦᱮᱸᱻ
ᱟᱨ ᱡᱟᱸᱦᱟᱴᱟᱜ ᱨᱮ ᱦᱚᱭᱛᱳ ᱢᱤᱫ ᱡᱟᱭᱜᱟ ᱨᱮ ᱛᱤᱡᱩ ᱢᱮᱱᱟᱭᱟᱭ ᱚᱱᱟᱜᱮ ᱵᱟᱫᱼᱼ ᱠᱟᱛᱮᱜ ᱡᱩᱫᱤ ᱤᱥᱤᱱ ᱞᱮᱠᱷᱟᱱ ᱚᱱᱟᱜᱮ ᱡᱮ ᱥᱚᱞᱤᱰ ᱚᱱᱟ ᱫᱚᱼᱼ ᱢᱟᱹᱱᱢᱤ ᱫᱚ ᱟᱵᱚ ᱠᱷᱩᱵᱽᱼᱼ
ᱠᱚᱢ ᱦᱚᱲ ᱵᱩᱱ ᱵᱟᱲᱟᱭᱟ ᱚᱱᱟ ᱫᱚ᱾
ᱮᱠᱫᱚᱢ ᱠᱟᱨᱚᱱᱼᱼ ᱦᱩᱭᱩᱜ ᱠᱟᱱᱟ ᱟᱵᱚ ᱧᱮᱞ ᱮᱫᱟ ᱮ ᱵᱮᱥ ᱱᱚᱣᱟ ᱫᱚ ᱵᱮᱥ ᱥᱟᱛᱮᱡ ᱯᱟᱨᱟ ᱧᱮᱞᱼᱼ ᱚᱱᱟ ᱜᱮᱵᱚᱱ ᱡᱚᱢ ᱮᱫᱟ ᱮᱵᱟᱨ ᱛᱟᱛᱮ ᱠᱚᱨᱮᱚ ᱪᱮᱫᱼᱼ ᱦᱩᱭᱩᱜ ᱠᱟᱱᱟ ᱟᱵᱣᱟᱜ ᱥᱚᱨᱤᱨ ᱨᱮᱱᱟᱜ ᱡᱟᱦᱟ ᱯᱟᱣᱟᱨ ᱵᱟᱼᱼ ᱟᱨ ᱤᱢᱟ ᱦᱚᱸ ᱠᱚᱢᱚᱜ ᱠᱟᱫᱟ ᱠᱟᱨᱚᱱ ᱦᱩᱭᱩᱜ ᱠᱟᱱᱟ ᱟᱵᱚ ᱡᱟᱸᱦᱟ ᱥᱚᱵᱽᱡᱤᱼᱼ ᱡᱚᱢᱵᱤ ᱥᱟᱶᱛᱮ ᱵᱳᱫᱦᱚᱭ ᱞᱟᱹᱭ ᱜᱟᱱᱚᱜᱼᱟ ᱡᱮᱼᱼ
ᱴᱮᱱᱴᱤ ᱯᱷᱮᱭᱟᱨ ᱯᱚᱭᱮᱡᱚᱱᱥ ᱵᱟ ᱡᱟᱸᱦᱟ ᱵᱤᱥ ᱠᱚ ᱞᱟᱹᱭ ᱫᱟ᱾ ᱱᱚᱣᱟ ᱠᱚᱨᱮ ᱵᱟ ᱛᱟᱛᱮ ᱠᱚᱨᱮ ᱮᱢᱱᱤ ᱨᱮᱜᱮ ᱦᱮᱸᱼᱼ ᱠᱟᱨᱚᱱ ᱮᱢᱱᱤ ᱨᱮᱜᱮ ᱦᱚᱜᱼᱚᱭ ᱠᱳᱨᱳᱱᱟ ᱥᱚᱢᱚᱭ ᱠᱳᱨᱳᱱᱟ ᱥᱚᱢᱚᱭ ᱡᱟᱸᱦᱟ ᱠᱚ ᱠᱚᱨᱟᱣ ᱞᱮᱫᱟ ᱱᱤᱥᱪᱳᱭ ᱵᱳᱫᱷ ᱦᱚᱭ ᱟᱯᱮ ᱥᱮᱱ ᱫᱚᱼᱼ ᱦᱩᱭ ᱠᱟᱱᱟ ᱥᱮ ᱵᱟᱝ ᱡᱟᱸᱦᱟ ᱫᱚ ᱠᱳᱨᱳᱱᱟ ᱵᱷᱮᱠᱥᱤᱱ᱾
ᱦᱮᱸᱻ
ᱠᱳᱨᱳᱱᱟ ᱵᱷᱮᱠᱥᱤᱱ ᱦᱩᱭ ᱵᱟᱲᱟᱣ ᱠᱟᱱᱟ ᱥᱮ ᱵᱟᱝ?
ᱦᱮᱸ ᱦᱩᱭ ᱦᱩᱭ ᱵᱟᱲᱟᱣ ᱠᱟᱱ ᱜᱮᱭᱟ ᱯᱮ ᱫᱷᱟᱣ ᱠᱚ ᱤᱭᱟᱹ ᱞᱮᱜ ᱠᱚᱣᱟ᱾
ᱮᱸ ᱮᱭᱟᱭ ᱮᱭᱟᱭ ᱯᱮ ᱫᱷᱟᱣ ᱠᱚ ᱤᱧᱡᱮᱠᱥᱟᱱ ᱠᱟᱜ ᱠᱚᱣᱟ ᱳᱱᱟᱼᱼ ᱩᱱ ᱥᱳᱢᱳᱭ ᱚᱱᱟ ᱠᱳᱨᱳᱱᱟ ᱵᱷᱮᱠᱥᱤᱱ ᱨᱮ ᱪᱮᱫ ᱪᱮᱫ ᱨᱟᱱ ᱛᱟᱦᱮᱸ ᱠᱟᱱᱟ ᱚᱠᱚᱭ ᱦᱚᱸ ᱵᱟᱠᱚ ᱵᱟᱲᱟᱭᱟ᱾
ᱵᱟᱝᱠᱚ ᱵᱟᱲᱟᱭᱟ
ᱛᱟᱭ ᱵᱟᱝ ᱚᱠᱚᱭ ᱦᱚᱸ ᱵᱟᱠᱚ ᱵᱟᱲᱟᱭᱟ ᱠᱟᱨᱚᱱ ᱦᱩᱭᱩᱜ ᱠᱟᱱᱟ ᱟᱵᱚᱣᱟᱜᱼᱼ ᱤᱧᱤᱧ ᱞᱟᱹᱭᱫᱟ ᱟᱵᱚᱣᱟᱜ ᱡᱩᱫᱤ ᱵᱤᱢᱟᱨ ᱦᱳᱭᱳᱜᱼᱟ᱾ ᱟᱵᱚ ᱤᱧᱤᱧ ᱞᱟᱹᱭᱫᱟ ᱟᱵᱚᱣᱟᱜ ᱦᱚᱭᱛᱳ ᱡᱟᱦᱟᱸᱭᱟᱜ ᱵᱤᱢᱟᱨ ᱦᱳᱭᱱᱟ, ᱦᱳᱭᱛᱳ ᱤᱧ ᱠᱟᱛᱷᱟ ᱨᱮᱞᱤᱧ ᱞᱟᱹᱭᱫᱟ ᱦᱚᱭᱛᱚ ᱵᱚᱦᱚᱜ ᱦᱟᱹᱥᱩᱭᱮ ᱠᱟᱱᱟ ᱞᱟᱡ ᱦᱟᱹᱥᱩᱭᱮ ᱠᱟᱱᱟ ᱟᱪᱪᱷᱟ ᱯᱟᱛᱞᱟᱚᱵᱼᱼ ᱯᱟᱭᱠᱷᱟᱱᱟᱭ ᱮᱫᱟᱭ ᱨᱩᱣᱟᱹᱜ ᱠᱟᱱᱟᱭ ᱟᱪᱪᱷᱟ ᱥᱚᱨᱫᱤᱜ ᱠᱟᱱᱟᱭ, ᱱᱚᱜᱼᱚᱭ ᱡᱮ ᱦᱚᱜᱼᱚ ᱱᱚᱣᱟ ᱠᱚ ᱢᱤᱜᱴᱮᱱ ᱥᱤᱢᱴᱚᱢ ᱢᱮᱱᱟᱜᱼᱟ ᱯᱚᱛᱛᱮᱠᱴᱤ ᱥᱤᱢᱼᱼ ᱧᱩᱛᱩᱢ ᱨᱮᱱᱟᱜ ᱡᱮᱢᱚᱱ ᱟᱞᱟᱫᱟ ᱟᱞᱟᱫᱟ ᱨᱟᱱ ᱧᱩᱛᱩᱢ ᱢᱮᱱᱟᱜᱼᱟ ᱵᱟ ᱟᱵᱚᱼᱼ ᱚᱱᱟ ᱦᱤᱥᱟᱹᱵᱽ ᱛᱮ ᱨᱟᱱ ᱵᱚᱱ ᱵᱮᱵᱚᱦᱟᱨ ᱜᱮᱭᱟ᱾ ᱠᱤᱱᱛᱩ ᱚᱱᱟ ᱠᱳᱨᱳᱱᱟ ᱵᱷᱮᱠᱥᱤᱱ ᱨᱮ, ᱪᱮᱫ ᱤᱱᱡᱮᱠᱥᱮᱱ ᱛᱟᱦᱮᱸ ᱠᱟᱱᱟ, ᱚᱱᱟ ᱮᱠᱫᱚᱢ ᱜᱮ ᱵᱟᱵᱚᱱ ᱵᱟᱲᱟᱭᱟ᱾ ᱠᱟᱨᱚᱱ ᱦᱩᱭᱩᱜ ᱠᱟᱱᱟ, ᱟᱨᱚ ᱟᱨᱚ ᱦᱩᱭᱩᱜ ᱠᱟᱱᱟ ᱡᱮ ᱩᱱᱠᱩ ᱡᱟᱸᱦᱟᱭ ᱟᱵᱚ ᱟᱵᱚ ᱩᱱᱠᱩ ᱜᱤᱫᱽᱨᱟᱹ ᱡᱟᱦᱟᱸᱭ ᱡᱟᱱᱟᱢ, ᱯᱚᱨ ᱯᱚᱨ ᱠᱷᱟᱱ ᱜᱮ ᱵᱤ ᱥᱤ ᱡᱤ ᱰᱤ ᱵᱤ ᱴᱤ ᱡᱟᱸᱦᱟ ᱵᱤᱵᱷᱤᱱᱱᱚ ᱡᱮ ᱮᱠ ᱦᱮᱸ ᱴᱤᱠᱟ ᱠᱚ ᱮᱢᱟ ᱠᱚᱣᱟ ᱱᱚᱜᱼᱚᱭ, ᱚᱱᱟ ᱨᱮᱱᱟᱜ ᱯᱚᱛᱮᱠᱴᱟ ᱨᱮᱱᱟᱜ ᱧᱩᱛᱩᱢ ᱢᱮᱱᱟᱜᱼᱟ᱾ ᱵᱟ ᱱᱮᱛᱟᱨ, ᱱᱮᱛᱟᱨ ᱡᱩᱜᱽᱨᱮ ᱧᱮᱞᱚᱜ ᱠᱟᱱᱟ ᱡᱮ ᱡᱟᱦᱟᱸᱭ ᱮᱸ ᱵᱚᱨᱛᱚᱢᱟᱱ ᱵᱟ ᱞᱟᱦᱟ ᱨᱮᱱ ᱡᱟᱦᱟᱸᱭ ᱨᱟᱡᱽᱡᱚ ᱥᱚᱨᱠᱟᱨ, ᱟᱥᱟ ᱠᱚᱨᱢᱤ ᱱᱤᱭᱳᱜ ᱞᱮᱫ ᱠᱚᱣᱟᱭ ᱱᱩᱱᱠᱩ ᱦᱚᱸ ᱦᱮᱭᱛᱚ, ᱱᱚᱣᱟ ᱨᱮᱱᱟᱜ ᱛᱷᱚᱲᱟ ᱠᱟᱹᱴᱤᱡ ᱠᱚ ᱵᱟᱲᱟᱭᱟ, ᱢᱟᱱᱮ ᱵᱮᱥᱤ ᱵᱟᱝ ᱨᱮᱦᱚᱸ ᱴᱮᱱ ᱯᱟᱨᱥᱮᱱ ᱵᱟ ᱴᱮ ᱯᱷᱤᱯᱴᱤᱱ ᱯᱟᱨᱥᱮᱱ ᱡᱟᱸᱦᱟ ᱠᱚ ᱵᱟᱲᱟᱭᱟ᱾ ᱠᱤᱱᱛᱩ ᱱᱚᱜᱼᱚᱭ, ᱠᱳᱨᱳᱱᱟ ᱤᱧᱡᱮᱠᱥᱟᱱ ᱦᱚᱸ ᱡᱟᱦᱟᱸᱭ ᱤᱧᱡᱮᱠᱥᱟᱱᱮ ᱮᱢᱚᱜ ᱠᱟᱱᱟᱭ, ᱩᱱᱤ ᱦᱚᱸ ᱵᱟᱭ ᱵᱟᱲᱟᱭᱟ ᱡᱮ ᱱᱚᱣᱟ ᱫᱚ ᱪᱮᱫ ᱵᱷᱮᱠᱥᱤᱱ?
ᱪᱮᱫ ᱵᱷᱮᱠᱥᱤᱱ ᱠᱟᱱᱟ ᱦᱳᱭ ᱾
ᱦᱮᱸ ᱚᱱᱮ ᱚᱱᱠᱟ, ᱮᱵᱟᱨ ᱚᱱᱟ ᱠᱷᱟᱛᱤᱨ ᱛᱮᱜᱮ ᱮᱢᱚᱱ ᱯᱚᱨᱤᱥᱛᱷᱤᱛᱤ ᱦᱩᱭ ᱠᱟᱱᱟ, ᱱᱮᱛᱟᱨ ᱧᱮᱞ ᱜᱟᱱᱚᱜᱼᱟ ᱡᱮ ᱟᱵᱚ ᱢᱟᱹᱱᱢᱤ ᱥᱮᱱᱟᱜ ᱮᱭᱤᱴᱴᱤ ᱯᱟᱨᱥᱮᱱ ᱢᱟᱹᱱᱢᱤᱭᱟᱜ ᱢᱟᱱᱮ ᱦᱚᱲ ᱰᱟᱹᱣᱩᱱ ᱪᱟᱵᱟ ᱟᱠᱟᱱᱟ, ᱢᱟᱱᱮ
ᱰᱟᱹᱣᱩᱱ ᱪᱟᱵᱟᱣ ᱠᱟᱱᱟ᱾
ᱚᱠᱚᱭ ᱦᱚᱸ ᱵᱟᱹᱵᱮ ᱵᱮᱥ ᱵᱮᱥ ᱢᱚᱡᱽ ᱛᱮ ᱢᱮᱱᱟᱭᱟ, ᱵᱟ ᱯᱷᱤᱴ ᱢᱮᱱᱟᱭᱟ᱾ ᱡᱚᱛᱚ ᱦᱚᱲ ᱜᱮ, ᱡᱚᱛᱚ ᱦᱚᱲᱟᱜ ᱢᱟᱱᱮ ᱢᱮ ᱠᱥᱤᱢᱟᱢ ᱢᱮᱠᱥᱤᱢᱟᱢ ᱢᱟᱹᱱᱢᱤᱭᱟᱜ ᱢᱚᱪᱟ ᱨᱮᱜᱮ ᱟᱸᱡᱚᱢᱚᱜᱼᱟ, ᱡᱮ ᱠᱳᱨᱳᱱᱟ ᱵᱷᱮᱠᱥᱤᱱ ᱠᱷᱟᱹᱛᱤᱨ ᱵᱳᱫᱷᱦᱚᱭ ᱢᱟᱱᱮ ᱜᱮᱨᱮᱱᱴᱤ ᱫᱚ ᱵᱟᱝ ᱥᱤᱭᱳᱨ ᱠᱟᱛᱮᱫ ᱦᱚᱸ ᱚᱠᱚᱭ ᱦᱚᱸ ᱵᱟᱠᱚ ᱞᱟᱹᱭ ᱮᱫᱟ, ᱡᱮ ᱠᱳᱨᱳᱱᱟ ᱵᱷᱮᱠᱥᱤᱱ ᱯᱚᱨ ᱜᱮ ᱵᱳᱫᱷᱚᱭ, ᱟᱵᱚ ᱢᱟᱹᱱᱢᱤ ᱫᱚ ᱢᱚᱱᱮ ᱦᱚᱭ ᱠᱚ ᱰᱟᱣᱩᱱ ᱟᱠᱟᱫ ᱵᱚᱱᱟ᱾ ᱚᱜᱼᱱᱚᱝᱠᱟᱱᱟᱜ ᱢᱤᱫᱴᱮᱱ ᱠᱟᱨᱚᱱ ᱦᱩᱭᱩᱜ ᱠᱟᱱᱟ, ᱟᱵᱚ ᱫᱚ ᱵᱟᱵᱚᱱ ᱵᱟᱲᱟᱭᱟ ᱡᱮ ᱚᱱᱟᱛᱮ ᱪᱮᱫ ᱨᱟᱱ ᱢᱮᱱᱟᱜᱼᱟ᱾ ᱡᱩᱫᱤ ᱵᱤᱱ ᱵᱟᱲᱟᱭ ᱠᱮᱭᱟ ᱡᱮ ᱱᱚᱣᱟ ᱨᱟᱱ ᱠᱟᱱᱟ ᱛᱟᱦᱚᱞᱮ ᱵᱚᱱ ᱞᱟᱹᱭ ᱠᱮᱭᱟ ᱡᱮ, ᱦᱮᱸ ᱛᱟᱦᱞᱮ ᱦᱚᱭᱛᱚ ᱨᱟᱱ ᱨᱮ ᱠᱳᱱᱳ ᱵᱷᱮᱡᱟᱞ ᱛᱟᱦᱮᱸ ᱠᱟᱱᱟ, ᱵᱟ ᱨᱟᱱ ᱴᱷᱤᱠ ᱢᱚᱛᱚ ᱵᱟᱠᱚ ᱛᱮᱭᱟᱨ ᱫᱟᱲᱮ ᱠᱟᱣᱫᱟ᱾ ᱚᱱᱠᱟ ᱢᱤᱫᱴᱮᱡ ᱯᱨᱚᱥᱮᱥ, ᱛᱟᱹᱭ ᱵᱟᱝ? ᱳᱭ ᱡᱚᱱᱱᱮ ᱜᱮ, ᱦᱚᱜᱼᱚᱭᱝᱠᱟ ᱢᱤᱫᱴᱮᱱ ᱯᱚᱨᱤᱥᱛᱷᱤᱛᱤ ᱨᱮ ᱤᱭᱟᱹ ᱦᱩᱭ ᱟᱠᱟᱱᱟ᱾ ᱫᱷᱤᱭᱮ, ᱞᱟᱹᱭ ᱵᱤᱱ ᱛᱟᱨᱯᱚᱨ ᱦᱟᱸᱜ ᱟᱵᱤᱱᱟᱜ ᱚᱱ ᱚᱱᱛᱮᱱᱟᱜ ᱠᱚ᱾
ᱛᱟᱯᱚᱨ ᱱᱚᱛᱮ ᱦᱚᱸ, ᱵᱷᱮᱠᱥᱤᱱ ᱯᱚᱨ ᱠᱚ ᱨᱩᱣᱟᱹᱜ ᱠᱟᱱᱟ ᱟᱫᱚ ᱠᱚ ᱢᱮᱱᱫᱟ ᱚᱱᱟ ᱠᱳᱨᱳᱱᱟ ᱵᱷᱮᱠᱥᱤᱱ ᱯᱚᱨ ᱜᱮ, ᱱᱚᱝᱠᱟ ᱨᱩᱣᱟᱹ ᱦᱤᱡᱩᱜ ᱠᱟᱱᱟ᱾ ᱢᱟᱹᱱᱢᱤ ᱨᱮᱵᱚᱱ ᱵᱟᱹᱲᱤᱡᱚᱜ ᱠᱟᱱᱟ᱾ ᱦᱮᱸ ᱱᱚᱝᱠᱟ ᱟᱭᱢᱟ ᱡᱟᱭᱜᱟ ᱨᱮᱜᱮ ᱟᱸᱡᱚᱢ ᱦᱩᱭ ᱟᱠᱟᱱᱟ᱾ ᱟᱫᱚ ᱚᱱᱟ ᱠᱮᱜᱮ ᱵᱟᱠᱚ ᱴᱷᱤᱠᱟᱹᱣ ᱠᱟᱫᱟ, ᱡᱮ ᱚᱱᱟ ᱪᱮᱫ ᱟᱥᱚᱞ ᱤᱭᱟᱹ ᱠᱟᱱ ᱛᱟᱵᱚᱱᱟ᱾ ᱪᱮᱫ ᱞᱮᱠᱟ ᱨᱟᱱ ᱤᱭᱟᱹᱜ ᱠᱟᱱ ᱛᱟᱵᱚᱱᱟ ᱦᱳᱭᱥᱮ ᱾
ᱦᱮᱸ, ᱦᱮᱸ, ᱦᱮᱸ, ᱦᱮᱸ, ᱦᱮᱸ ᱚᱱᱠᱟ ᱜᱮ ᱦᱩᱭᱩᱜ ᱠᱟᱱᱟ ᱵᱮᱯᱟᱨ ᱫᱚ ᱾ ᱴᱷᱤᱠ ᱚᱱᱟᱜᱮ ᱦᱩᱭᱩᱜ ᱠᱟᱱᱟ ᱤᱭᱟᱹ ᱵᱟᱲᱟ ᱫᱚ᱾ ᱵᱟᱠᱷᱟᱡ ᱛᱮ ᱮᱢᱱᱤ ᱜᱮ, ᱟᱪᱪᱷᱟ ᱮᱠᱷᱚᱱ ᱨᱟᱱ ᱞᱟᱹᱭ ᱵᱮᱱ
ᱛᱟᱦᱚᱞᱮ ᱚᱱᱛᱮ ᱫᱚ ᱛᱟᱞᱦᱮ ᱪᱟᱥ ᱫᱚ ᱛᱟᱦᱞᱮ ᱵᱟᱨᱚ ᱢᱟᱥ ᱜᱮ ᱥᱮ, ᱱᱚᱝᱠᱟ ᱥᱤᱡᱮᱱ ᱯᱮ ᱥᱤᱡᱤᱱ ᱨᱮᱜᱮ?
ᱵᱟᱝ ᱵᱟᱝ, ᱱᱚᱱᱛᱮ ᱫᱚ ᱪᱟᱥ ᱫᱚ ᱢᱤᱫᱴᱮᱱ ᱡᱟᱦᱟᱸ ᱫᱚᱵᱚᱱ ᱞᱟᱹᱭ ᱜᱮᱭᱟ ᱞᱟᱦᱟᱛᱮ ᱡᱮᱢᱚᱱ ᱟᱵᱚ, ᱦᱩᱲᱩ ᱦᱩᱲᱩ ᱠᱚ ᱡᱟᱦᱟᱸ ᱟᱵᱚ ᱫᱚᱵᱚᱱ ᱟᱸ ᱯᱟᱲᱦᱟᱣ ᱠᱟᱱᱟ ᱵᱟ ᱵᱟᱲᱟᱭ ᱟᱵᱚᱱ᱾